ᱦᱮᱸ ᱡᱚᱦᱟᱨ ᱵᱚᱭᱦᱟ
ᱦᱮᱸ ᱜᱚᱝᱠᱮ ᱦᱮᱸ ᱜᱚᱝᱠᱮ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱ ᱜᱮᱭᱟ
ᱥᱟᱹᱜᱩᱱ ᱟᱢᱵᱟᱵᱚᱛᱤ ᱦᱚᱭ
ᱦᱮᱸ ᱥᱟᱹᱜᱩᱱ ᱟᱢᱵᱟᱵᱚᱛᱤ
ᱥᱟᱶᱛᱮ ᱥᱟᱹᱜᱩᱱ ᱧᱤᱫᱟᱹ
ᱧᱤᱫᱟᱹ ᱫᱚ ᱦᱚᱭ ᱡᱟᱭᱦᱳᱠ ᱠᱦᱟᱸᱜ ᱥᱟᱜᱩᱱ ᱧᱤᱫᱟᱹ ᱮᱰᱵᱷᱟᱱᱥ ᱨᱮ ᱟᱨᱠᱤ ᱦᱮᱸ ᱦᱮᱸ
ᱦᱚᱸᱜᱚᱭ ᱚᱲᱟᱜ ᱠᱚᱨᱮ ᱜᱮ ᱛᱮᱦᱮᱧ ᱫᱚ ᱚᱢᱵᱚᱵᱚᱛᱤ ᱚᱱᱛᱮ ᱠᱚ ᱢᱟᱱᱟᱣ ᱜᱮᱭᱟ ᱥᱮ ᱚᱢᱵᱚᱵᱚᱛᱤ ᱛᱟᱦᱚᱞᱮ
ᱦᱮᱸ ᱚᱢᱵᱚᱵᱚᱛᱤ ᱫᱚ ᱡᱟᱭᱦᱳᱠ ᱱᱚᱝᱠᱟ ᱫᱚ ᱦᱟᱸᱜ ᱵᱟᱝᱞᱮ ᱢᱟᱱᱟᱣ ᱵᱟᱛᱟᱣ ᱜᱮᱭᱟ ᱡᱟᱹᱥᱛᱤ ᱫᱚ ᱦᱟᱸᱜ ᱟᱨᱠᱤ
ᱟᱪᱪᱷᱟ
ᱦᱩᱸ ᱦᱩᱸ ᱱᱤᱛᱚᱜ ᱢᱟᱱᱮ ᱯᱚᱨᱚᱵᱽ ᱠᱚᱫᱚ ᱦᱟᱸᱜ ᱱᱚᱛ
ᱟᱪᱪᱷᱟ ᱛᱮᱦᱤᱧ ᱛᱟᱦᱚᱞᱮ ᱪᱮᱫ ᱠᱚᱯᱮ ᱪᱤᱠᱟᱹ ᱠᱮᱜᱼᱟ ᱥᱟᱨᱟᱫᱤᱱ
ᱟᱫᱚ ᱡᱟᱭ ᱦᱳᱠ ᱥᱟᱨᱟ ᱫᱤᱱ ᱞᱟᱹᱭ ᱞᱮᱠᱷᱟᱱ ᱤᱧ ᱢᱟᱛᱚ, ᱟᱹᱛᱩ ᱫᱤᱥᱚᱢ ᱠᱚᱨᱮ ᱢᱟ ᱵᱟᱹᱧ ᱛᱟᱦᱮᱱ ᱜᱮ ᱵᱟᱹᱲᱛᱤ ᱵᱟᱦᱨᱮ ᱠᱚᱨᱮ ᱜᱮ᱾
ᱟᱪᱪᱷᱟ,
ᱚᱸᱻ ᱟᱫᱚ ᱡᱟᱭᱦᱳᱠ ᱵᱟᱦᱨᱮ ᱠᱚᱨᱮ ᱜᱮ ᱛᱟᱦᱮᱸ ᱵᱟᱲᱟ ᱦᱩᱭᱩᱜ ᱠᱟᱱᱟ ᱠᱟᱹᱢᱤ ᱠᱟᱹᱥᱱᱤ ᱠᱚ
ᱟᱪᱪᱷᱟ ᱟᱪᱪᱷᱟ,
ᱦᱮᱸ
ᱤᱧ ᱜᱚᱢᱠᱮ ᱛᱟᱦᱚᱞᱮ ᱚᱞᱚᱜ ᱯᱟᱲᱦᱟᱜ ᱟᱫᱚ ᱪᱟᱞᱟᱜ ᱠᱟᱱ ᱜᱮᱭᱟ ᱪᱮ ᱮᱻᱻ ᱵᱷᱟᱹᱜᱤ
ᱦᱮᱸ ᱪᱟᱞᱟᱜ ᱠᱟᱱ ᱜᱮᱭᱟ ᱚᱞᱚᱜ ᱯᱟᱲᱦᱟᱣ ᱱᱤᱛ ᱦᱚᱸ ᱾
ᱟᱪᱪᱷᱟ,
ᱦᱩᱸᱻ ᱡᱟᱦᱩᱠ ᱦᱩ‍ᱸᱻ
ᱛᱤᱱᱟᱹᱜ ᱴᱟ ᱪᱟᱞᱟᱣ ᱟᱠᱟᱱᱟ ᱦᱮᱸ ᱟᱞᱮ ᱫᱚ ᱟᱢᱵᱟᱵᱚᱛᱤ ᱢᱟᱱᱟ ᱦᱩᱭ ᱟᱠᱟᱱᱟ ᱠᱟᱱᱴᱷᱟᱲ ᱠᱚ ᱡᱚᱢ ᱦᱩᱭ ᱟᱠᱟᱱᱟ ᱛᱮᱦᱤᱱ ᱮᱸᱻ ᱚᱲᱟᱜ ᱨᱮ ᱠᱟᱱᱴᱷᱟᱲ ᱩᱞ ᱠᱷᱟᱹᱡᱟᱹᱲᱤ ᱚᱱᱟ ᱠᱚ ᱡᱚᱢ ᱵᱟᱲᱟ ᱠᱟᱛᱮᱫ ᱛᱟᱨᱯᱚᱨ ᱱᱤᱛᱚᱜ ᱫᱚ ᱟᱨᱦᱚᱸ ᱡᱤᱞ ᱠᱚᱠᱚ ᱟᱹᱜᱩ ᱟᱠᱟᱜᱼᱟ ᱚᱱᱟ ᱠᱚ ᱡᱚᱢ ᱵᱟᱲᱟ ᱦᱩᱭᱩᱜᱼᱟ ᱡᱤᱞ ᱯᱤᱴᱷᱟᱹ ᱟᱨᱠᱤ ᱢᱟᱱᱮ ᱯᱟᱛᱲᱟ ᱯᱤᱴᱷᱟᱹ ᱡᱟᱦᱟᱸ ᱠᱚ ᱢᱮᱛᱟᱜ ᱠᱟᱱ, ᱚᱱᱟ ᱠᱚ ᱡᱚᱢ ᱵᱟᱲᱟ ᱦᱩᱭᱩᱜᱼᱟ ᱛᱮᱦᱮᱧ ᱫᱚ,
ᱟᱫᱚ ᱡᱟ ᱦᱳᱠ ᱟᱯᱮ ᱚᱲᱟᱜ ᱥᱩᱢᱩᱝ ᱜᱮ ᱥᱮ ᱚᱱᱠᱟ ᱫᱤ ᱫᱟᱹᱭ ᱛᱟᱠᱚ ᱠᱚᱠᱚ ᱦᱮᱡ ᱵᱟᱲᱟ ᱦᱟᱠᱟᱱᱟ᱾
ᱵᱟᱝ ᱚᱲᱟᱜ ᱚᱱᱟ ᱚᱲᱟᱜ ᱥᱩᱢᱩᱝ ᱜᱮ᱾ ᱥᱩᱢᱩᱝ ᱜᱮ,
ᱚ ᱟᱪᱪᱷᱟ ᱟᱪᱪᱷᱟ ᱚᱱᱠᱟ ᱡᱟ ᱦᱳᱠ ᱡᱟ ᱴᱩᱠᱩ ᱵᱟᱲᱟᱭᱟ ᱚᱢᱵᱟᱵᱩᱛᱤ ᱠᱚᱨᱮ ᱫᱚ ᱦᱟᱸᱜ ᱡᱟᱦᱟᱸᱭ ᱢᱟᱱᱮ ᱫᱤᱫᱤ ᱛᱮᱧᱟᱝ ᱛᱟᱠᱚ ᱠᱚ ᱦᱟᱸᱜ ᱚᱱᱮ ᱱᱮᱣᱛᱟ ᱵᱟᱲᱟ ᱠᱚ ᱦᱩᱭᱩᱜᱼᱟ ᱥᱮ ᱦᱟᱸᱜ
ᱦᱳᱭ ᱦᱳᱭ ᱦᱳᱭ ᱚᱱᱟ ᱫᱚ, ᱢᱟᱱᱮ ᱡᱟᱦᱟᱸ ᱱᱟᱣᱟ ᱱᱟᱣᱟ ᱜᱮᱠᱚ ᱛᱟᱦᱮᱸ ᱠᱟᱱᱟ ᱩᱱᱠᱩ ᱠᱚᱠᱚ ᱦᱮᱡ ᱟᱠᱟᱱᱟ ᱥᱮ ᱱᱟᱣᱟ ᱱᱟᱣᱟ ᱡᱟᱦᱟᱸᱭ ᱱᱚᱰᱮ ᱠᱚ ᱛᱟᱦᱮᱸ ᱠᱟᱱᱟ ᱢᱟᱱᱮ ᱵᱟᱹᱦᱩ ᱠᱚᱠᱚ ᱟᱹᱜᱩ ᱞᱮᱫ ᱠᱚᱣᱟ ᱩᱱᱠᱩ ᱠᱚ ᱪᱟᱞᱟᱣ ᱟᱠᱟᱱᱟ᱾ ᱟᱫᱚ ᱢᱟᱨᱮ ᱠᱚᱫᱚ ᱵᱟᱝ ᱟᱨᱠᱤ᱾
ᱟᱻᱪᱪᱷᱟ ᱟᱪᱪᱷᱟ
ᱚᱱᱠᱟ ᱫᱚ ᱚᱱᱛᱮ ᱚᱱᱛᱮ ᱪᱮᱫ ᱞᱮᱠᱟ ᱟᱯᱮᱥᱮ?
ᱟᱞᱮ ᱫᱚ ᱡᱟᱭᱦᱳᱠ ᱦᱩᱸ ᱱᱚᱝᱠᱟ ᱯᱨᱟᱭ ᱜᱮ ᱟᱢᱵᱟᱵᱩᱛᱤ ᱨᱮᱫᱚ ᱢᱟᱱᱮ ᱫᱤᱫᱤ ᱛᱤᱧᱟᱝ ᱛᱟᱠᱚ ᱠᱚ ᱦᱚᱦᱚ ᱱᱮᱣᱛᱟ ᱠᱚ ᱦᱩᱭᱩᱜᱼᱟ ᱢᱤᱫ ᱥᱟᱶᱛᱮ ᱡᱚᱢ ᱵᱟᱲᱟ ᱦᱩᱭᱩᱜᱼᱟ᱾ ᱯᱨᱚᱛᱤ ᱥᱮᱨᱢᱟ ᱜᱮ ᱱᱚᱣᱟ ᱜᱮᱞᱮ ᱠᱚᱨᱟᱣ ᱜᱮᱭᱟ ᱟᱨᱠᱤ᱾,
ᱦᱩᱸᱻ
ᱟᱫᱚ ᱚᱱᱠᱟ ᱯᱚᱨᱚᱵᱽ ᱠᱚᱫᱚ ᱵᱟᱝ ᱦᱩᱭᱩᱜ ᱵᱟᱲᱟᱜ ᱜᱮᱭᱟ ᱚᱢᱵᱚᱵᱚᱛᱤ ᱨᱮᱫᱚ ᱦᱟᱸᱜ ᱟᱫᱚ ᱡᱟᱭᱦᱳᱠ ᱚᱲᱟᱜ ᱥᱩᱢᱩᱝ ᱨᱮ ᱫᱩᱲᱩᱽ ᱠᱟᱛᱮ ᱢᱤᱫ ᱥᱟᱶᱛᱮ ᱡᱚᱢ ᱵᱟᱲᱟ ᱠᱚ, ᱦᱩᱸ᱾ ᱫᱤᱭᱮ ᱵᱚᱭᱦᱟ ᱪᱮᱫ ᱠᱚᱢ ᱪᱤᱠᱟᱹ ᱵᱟᱲᱟᱭ ᱜᱮᱭᱟ?
ᱩᱸᱻᱦᱟᱸ ᱤᱧ ᱫᱚ ᱚᱲᱟᱜ ᱨᱮᱜᱮ ᱮᱠᱷᱚᱱ ᱫᱚ ᱮᱸᱻᱦᱮᱸᱼ
ᱦᱩᱸ
ᱚᱲᱟᱜ ᱚᱲᱟᱜ ᱠᱚᱨᱮ ᱜᱮ ᱮᱠᱷᱚᱱ ᱫᱚ
ᱚᱞᱚᱜ ᱯᱟᱲᱦᱟᱣ ᱫᱚ ᱛᱷᱩᱠᱩᱢ ᱟᱠᱟᱱᱟ ᱥᱮ ᱪᱮᱫ?
ᱮᱸ ᱛᱷᱩᱠᱩᱢ ᱫᱚ ᱵᱟᱝ ᱚᱞᱚᱜ ᱯᱟᱲᱦᱟᱜ ᱱᱚᱜᱼᱚᱭ ᱱᱤᱭᱟᱹ ᱫᱷᱟᱣ ᱤᱭᱟᱹ ᱱᱤᱭᱟᱹ ᱫᱟᱣ ᱜᱨᱮᱡᱮᱣᱮᱥᱟᱱ ᱢᱟᱱᱮ ᱱᱤᱭᱟᱹ ᱫᱷᱟᱣ ᱮᱰᱢᱤᱥᱚᱱ ᱦᱳᱭ ᱮᱱᱟ ᱟᱨᱠᱤ ᱯᱷᱟᱥᱴ ᱥᱮᱢᱮᱥᱴᱟᱨ ᱟᱨᱠᱤ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ ᱦᱮᱸ ᱛᱟᱦᱞᱮ ᱚᱠᱟ ᱥᱟᱵᱽᱡᱮᱠᱴ ᱛᱮ ᱦᱟᱸ ᱮᱢ ᱵᱷᱚᱨᱛᱤ ᱟᱠᱟᱱᱟ?
ᱥᱟᱵᱽᱡᱮᱠᱴ ᱫᱚ ᱱᱟᱦᱟᱭ ᱥᱟᱱᱛᱟᱞᱲᱤ ᱛᱮ ᱚᱱᱟᱨᱥ ᱦᱩᱭᱩᱜ ᱠᱟᱱᱟ᱾
ᱥᱟᱱᱛᱟᱞᱤ ᱫᱚᱦᱚ ᱦᱩᱭ ᱠᱟᱱᱟ ᱛᱚ
ᱦᱩᱸ
ᱟᱫᱚ ᱪᱮᱫ ᱞᱮᱠᱟ ᱪᱤᱠᱟᱹᱜ ᱠᱟᱱᱟ ᱮᱠᱦᱚᱱ
ᱚ ᱱᱟᱯᱟᱭ ᱜᱤᱭᱟ ᱛᱟᱦᱞᱮ ᱥᱟᱱᱛᱟᱞᱤ ᱛᱮ ᱠᱚᱨᱟᱣᱮᱫᱟ᱾ ᱟᱫᱚ ᱥᱟᱱᱛᱟᱞᱤ ᱫᱚ ᱱᱚᱣᱟ ᱠᱚᱞᱮᱡᱽ ᱥᱩᱢᱩᱝ ᱜᱮ ᱞᱟᱦᱟ ᱫᱚ ᱚᱱᱠᱟ ᱫᱚ ᱥᱟᱱᱛᱟᱞᱤ ᱫᱚ ᱵᱟᱝ ᱠᱚᱨᱟᱣ ᱵᱟᱲᱟ ᱦᱩᱭ ᱟᱠᱟᱱ ᱛᱮ?
ᱵᱟᱝ ᱥᱟᱱᱛᱟᱞᱤ ᱛᱮᱫᱚ ᱞᱟᱦᱟ ᱛᱮᱫᱚ ᱵᱟᱝ ᱯᱟᱲᱦᱟᱣ ᱦᱩᱭ ᱟᱠᱟᱱᱟ᱾ ᱠᱚᱞᱮᱡᱽ ᱥᱩᱢᱩᱝ ᱜᱮ, ᱟᱫᱚ ᱥᱟᱱᱛᱟᱞᱤ ᱛᱮᱫᱚ ᱯᱟᱲᱦᱟᱣ ᱦᱩᱭ ᱟᱠᱟᱱᱟ ᱱᱤᱡᱮ ᱜᱮ ᱟᱫᱚ ᱢᱟᱱᱮ ᱫᱟᱫᱟ ᱛᱟᱦᱮᱸ ᱛᱚ ᱩᱱᱤ ᱩᱱᱤᱭᱟᱜ ᱤᱭᱟᱹ ᱛᱮᱜᱮ ᱯᱟᱲᱦᱟᱣ ᱦᱳᱭ ᱠᱟᱱᱟ ᱟᱫᱚ ᱩᱱᱤ ᱞᱟᱹᱭ ᱟᱭᱟᱭ ᱥᱟᱱᱛᱟᱲᱤ ᱛᱮ ᱵᱟᱲᱟᱭᱟᱢ ᱡᱮᱦᱩᱛᱩ ᱥᱟᱱᱛᱟᱞᱤ ᱛᱟᱦᱚᱞᱮ ᱥᱟᱱᱛᱟᱞᱤ ᱛᱮᱜᱮ ᱯᱟᱲᱦᱟᱜ ᱛᱟᱵᱚᱱᱟ ᱢᱮ᱾
ᱦᱩᱸ
ᱟᱫᱚ ᱚᱱᱟᱛᱮ ᱥᱟᱱᱛᱟᱞᱤ ᱛᱮᱜᱮ ᱦᱟᱛᱟᱣ ᱦᱩᱭᱩᱜ ᱠᱟᱱᱟ᱾
ᱟᱪᱪᱷᱟ-ᱟᱪᱪᱷᱟ ᱱᱟᱯᱟᱭ ᱜᱮ ᱛᱟᱦᱚ ᱞᱮ ᱢᱟ ᱦᱟᱸ
ᱦᱳᱭ
ᱦᱩᱸᱻ ᱟᱦᱸ ᱤᱧ ᱫᱚ ᱦᱟᱸᱜ ᱞᱟᱹᱭ ᱞᱮᱱᱠᱷᱟᱱ! ᱜᱤᱫᱽᱨᱟᱹ ᱠᱷᱚᱱᱜᱮ ᱦᱟᱸᱜ ᱥᱟᱱᱛᱟᱞᱤ ᱛᱤᱧ ᱯᱟᱲᱦᱟ-ᱜ ᱠᱟᱱᱟ᱾ ᱦᱩᱰᱤᱧ ᱠᱷᱚᱱ ᱜᱮ ᱦᱩᱸᱻ ᱱᱮᱼᱼᱼ ᱯᱩᱨᱟᱹ ᱤᱥᱠᱩᱞ ᱠᱚᱫᱚᱭ ᱥᱟᱱᱛᱟᱞᱤ ᱛᱮᱜᱮᱼᱼᱼ ᱠᱚᱨᱟᱣ ᱠᱟᱭᱤᱧ ᱱᱤᱛᱚ-ᱜ ᱤᱧᱟᱹᱜ-ᱟ ᱮᱸᱻ ᱜᱨᱮᱡᱩᱭᱮᱥᱮᱱ ᱠᱚᱢᱯᱤᱞᱤᱴᱚ-ᱜ ᱛᱤᱧᱟ!
ᱟᱪᱪᱷᱟᱼᱼ
ᱱᱤᱛ ᱦᱚᱸ ᱚᱱᱟ ᱥᱟᱱᱛᱟᱞᱤ ᱛᱮᱜᱮ ᱯᱟᱲᱟᱜ ᱠᱟᱱ ᱜᱤᱭᱟᱹᱧ
ᱟᱪᱪᱷᱟᱼᱼ
ᱦᱩᱸᱻ
ᱵᱷᱟᱜᱤ ᱜᱮ ᱟᱫᱚ ᱤᱧ ᱫᱚ ᱟᱫᱚ ᱤᱧ ᱫᱚ ᱦᱩᱭᱩᱜ ᱠᱟᱱᱟ ᱱᱟᱜ ᱤᱞᱮᱵᱷᱮᱱ ᱠᱷᱚᱡ ᱮ ᱠᱚᱨᱟᱣ ᱟᱠᱟᱜ-ᱟ ᱥᱟᱱᱛᱟᱞᱤ ᱛᱮ ᱟᱫᱚ ᱤᱧ ᱤᱱᱟᱹ ᱠᱷᱟᱹᱛᱤᱨ ᱟᱫᱚ ᱤᱧᱼᱼᱼ ᱱᱤᱭᱟᱹ ᱫᱚ ᱤᱞᱮᱵᱷᱮᱱ ᱨᱮ ᱵᱷᱩᱨᱛᱤ ᱦᱩᱭ ᱟᱠᱟᱱᱟ᱾ ᱟᱫᱚ ᱚᱱᱟ ᱩᱱᱫᱚ ᱵᱟᱭ ᱞᱚᱭᱼᱼᱼ ᱥᱟᱱᱛᱟᱲᱤ ᱛᱮ ᱠᱚᱨᱟᱣᱟ᱾ ᱟᱫᱚ ᱚᱱᱟ ᱯᱚᱨᱮ ᱞᱟᱹᱭ ᱫᱟ ᱥᱟᱱᱟᱲᱤ ᱫᱚ ᱴᱤᱷᱠ ᱜᱮᱭᱟ ᱛᱟᱦᱚᱞᱮ ᱟᱫᱚ ᱠᱚᱞᱮᱡᱽ ᱨᱮ ᱥᱟᱱᱛᱟᱲᱤ ᱛᱮ ᱦᱚᱸᱻ ᱟᱫᱚ ᱱᱚᱭᱚᱭ ᱥᱟᱱᱛᱟᱲᱤ ᱛᱮ ᱦᱩᱭᱱᱟ ᱮᱱᱟ!
ᱟᱪᱪᱷᱟ-ᱟᱪᱪᱷᱟ
ᱢᱮᱱ ᱚᱠᱟ ᱠᱚᱞᱮᱡᱽ ᱨᱮ ᱫᱟᱫᱟ ᱛᱟᱦᱚᱞᱮ ᱚᱠᱟ ᱠᱚᱞᱮᱡᱽ
ᱤᱧ ᱫᱚ ᱦᱟᱸᱜ ᱡᱟᱭᱦᱳᱠ ᱵᱟᱸᱠᱩᱲᱟ᱾
ᱟᱪᱪᱷᱟ!
ᱵᱟᱺᱠᱩᱲᱟ ᱢᱟᱱᱮ ᱤᱧ ᱫᱚ ᱞᱟᱦᱟ ᱡᱟᱭᱦᱳᱠ ᱚᱱᱠᱟ ᱥᱟᱱᱛᱟᱞᱤ ᱛᱮ ᱠᱚᱞᱮᱡᱽ ᱠᱚ ᱚᱱᱠᱟ ᱠᱚᱢ ᱜᱮᱭᱟ ᱛᱚ!
ᱦᱳᱭ
ᱤᱧᱟᱹᱜ ᱫᱚᱸᱥᱟᱭᱮᱱᱥ ᱤᱥᱴᱤᱨᱤᱢ ᱠᱟᱱ ᱛᱤᱧᱟᱹᱛᱚ ᱟᱫᱚ ᱱᱚᱣᱟᱠ ᱵᱟᱼᱼᱼ ᱠᱷᱚᱱᱟᱜ ᱵᱟᱸᱠᱩᱲᱟ ᱤᱭᱱᱩᱵᱷᱟᱨᱥᱤᱴᱤ ᱢᱮᱱ ᱠᱮᱢᱯᱟᱥ ᱡᱟᱦᱟᱸ ᱚᱸᱰᱮ ᱜᱮ ᱠᱚᱨᱟᱣ ᱜᱮᱼᱼᱼ
ᱦᱩᱻᱸ
ᱫᱟᱫᱟ ᱞᱟᱹᱭ ᱫᱤᱧ ᱱᱚᱣᱟ ᱛᱟᱦᱮ ᱛᱤᱱᱟᱹᱜ ᱫᱤᱱ ᱠᱷᱚᱡ ᱱᱚᱣᱟ ᱨᱮᱢ ᱠᱟᱹᱢᱤᱮᱫ-ᱟ᱾
ᱦᱮᱸ ᱵᱚᱭᱦᱟ?
ᱞᱟᱹᱭ ᱤᱧ ᱱᱚᱣᱟ ᱨᱮ ᱛᱤᱱᱟᱹᱜ ᱫᱤᱱ ᱠᱷᱚᱱᱢ ᱠᱟᱹᱢᱤᱭᱮᱫ-ᱟ᱾
ᱱᱚᱣᱟ ᱫᱚ ᱡᱟᱭᱦᱳᱠ ᱢᱟᱱᱮ! ᱵᱩᱡᱷᱟᱹᱣ ᱫᱟᱲᱮᱭᱟᱜ ᱠᱟᱱ ᱜᱮᱭᱟᱵᱚᱱ ᱛᱚ ᱱᱚᱣᱟ ᱠᱟᱹᱢᱤ ᱢᱟ᱾ ᱱᱤᱛᱚᱜ ᱯᱟᱨᱴᱟᱭᱤᱢ ᱟᱨ ᱢᱤᱫᱴᱟᱝ ᱠᱟᱹᱢᱤ᱾ ᱠᱟᱱᱟ ᱚᱠᱟ ᱠᱚ ᱠᱟᱱᱟ ᱵᱟᱢ ᱢᱚᱬᱮ ᱮᱫᱟ ᱵᱟᱝ ᱠᱟᱱᱟ ᱡᱟᱭ ᱦᱳᱜ
ᱦᱳᱭ ᱦᱳᱭ
ᱱᱤᱡᱮᱨᱟᱜ ᱢᱟᱱᱮ ᱥᱴᱟᱰᱤ ᱚᱞ ᱯᱟᱲᱦᱟᱣ ᱠᱚ ᱠᱚᱨᱟᱣ ᱵᱟᱲᱟ ᱠᱟᱛᱮᱫ ᱡᱮ ᱴᱟᱭᱤᱢ ᱢᱤᱫᱴᱟᱝ ᱯᱷᱤᱨᱤ ᱧᱟᱢᱚᱜ-ᱟ ᱱᱚᱣᱟ ᱴᱟᱭᱤᱢ ᱠᱚᱜᱮ ᱠᱚᱨᱟᱣ ᱵᱟᱲᱟᱭ ᱦᱩᱭᱩᱜ-ᱟ ᱡᱟ ᱦᱳᱠ ᱱᱚᱣᱟ ᱤᱭᱟᱹ ᱠᱚᱨᱮ ᱫᱚ ᱤᱧ ᱫᱚ ᱢᱟᱱᱮ ᱛᱤᱱᱟᱹᱜ ᱛᱟᱹᱨᱤᱠᱷ ᱦᱩᱭ ᱮᱱᱟ ᱮᱛᱚᱦᱚᱵ ᱚᱱᱠᱟ ᱢᱤᱫ ᱵᱟᱨ ᱥᱚᱯᱛᱟᱦᱚ ᱯᱚᱨ ᱱᱚᱣᱟ ᱠᱟᱹᱢᱤ ᱞᱤᱧ ᱮᱦᱚᱵ ᱟᱠᱟᱫᱟ ᱵᱚᱞᱚ ᱟᱠᱟᱱᱟ ᱟᱨᱠᱤ
ᱟᱪᱪᱷᱟ
ᱡᱟᱭᱦᱳᱠ ᱢᱤᱫᱴᱟᱝ ᱟᱵᱚ ᱥᱚᱢᱟᱡᱽ ᱨᱮᱱᱟᱜ ᱢᱤᱫᱴᱟᱝ ᱡᱟᱦᱟ ᱟᱵᱚ ᱰᱟᱴᱟ ᱠᱟᱞᱮᱠᱥᱚᱱ ᱦᱳᱭᱳᱜ ᱠᱟᱱᱟ ᱱᱟᱯᱟᱭ ᱜᱮ ᱤᱱᱟᱹ ᱠᱷᱟᱱ ᱟᱵᱚ ᱡᱟᱦᱟ ᱰᱤᱡᱤᱴᱮᱞ ᱡᱩᱜᱽ ᱛᱚ ᱨᱤᱥᱟᱨᱪ ᱵᱟᱲᱟ ᱥᱟᱨᱪ ᱵᱟᱲᱟ ᱠᱚᱨᱮ ᱥᱟᱱ ᱪᱤᱠᱤᱛᱮᱵᱚᱱ ᱧᱟᱢ ᱫᱟᱲᱮᱭᱟᱜ-ᱟ ᱚᱱᱟ ᱟᱵᱚᱣᱟᱜ ᱟᱲᱟᱝ ᱛᱮ ᱱᱟᱯᱟᱭ ᱜᱮ ᱢᱤᱫᱴᱟᱝ ᱠᱟᱹᱢᱤ ᱦᱚᱨᱟ ᱥᱟᱵ ᱟᱠᱟᱜ-ᱟ ᱠᱚ
ᱦᱮᱸ
ᱦᱮᱸ ᱦᱮᱸ ᱵᱚᱭᱦᱟ
ᱟᱨ ᱤᱭᱟᱹ ᱛᱤᱨᱮᱥᱮ ᱡᱩᱱ ᱦᱩᱭᱩᱜ ᱠᱟᱱᱟ ᱛᱚᱵᱮ ᱛᱤᱨᱮᱥᱮ ᱡᱩᱱ ᱦᱩᱞ ᱢᱟᱦᱟ
ᱦᱮᱸ ᱮᱸ ᱱᱚᱛᱮ ᱫᱚ ᱢᱟᱱᱟᱣ ᱫᱚ ᱢᱟᱱᱟᱣ ᱜᱮᱭᱟ ᱠᱚ ᱾
ᱚᱱᱛᱮ ᱱᱟᱜ
ᱦᱮᱸ ᱱᱚᱛᱮ ᱢᱟᱱᱟᱣ ᱜᱮᱭᱟ ᱠᱚ ᱠᱚᱞᱮᱡᱽ ᱠᱚᱨᱮ ᱦᱚᱸ ᱢᱟᱱᱟᱣ ᱵᱟᱲᱟᱭᱮᱫ ᱜᱮᱭᱟ ᱛᱚ᱾ ᱱᱤᱭᱟᱹ ᱵᱟᱨ ᱫᱚ ᱡᱟᱭᱦᱳᱠ ᱢᱟᱱᱟᱣ ᱵᱟᱝ ᱜᱟᱱᱚᱜ ᱞᱮᱠᱟ ᱜᱮ ᱾ ᱜᱮ ᱦᱟᱸᱜ ᱡᱟᱭᱦᱳᱠ ᱢᱟᱱᱮ ᱱᱚᱣᱟ ᱛᱤᱨᱤᱥᱮ ᱯᱮᱜᱮᱞ ᱡᱩᱱ ᱢᱩᱫᱽ ᱨᱮᱜᱮ ᱦᱟᱸᱜ ᱮᱠᱡᱟᱢ ᱴᱟᱜ ᱯᱟᱲᱟᱣ ᱟᱠᱟᱱ ᱛᱟᱞᱮᱭᱟ ᱦᱟᱸᱜ ᱾ ᱤᱱᱟᱹ ᱠᱷᱟᱹᱛᱤᱨ ᱛᱮ ᱱᱤᱭᱟᱹ ᱫᱷᱟᱣ ᱫᱚ ᱦᱟᱜ ᱚᱱᱠᱟ ᱠᱚᱞᱮᱡᱽ ᱨᱮᱫᱚ ᱦᱟᱜ ᱯᱨᱳᱜᱨᱟᱢ ᱠᱚᱨᱟᱣ ᱢᱟᱱᱟᱣ ᱵᱟᱛᱟᱣ ᱦᱟᱛᱟᱣᱴᱟᱜ ᱛᱚ ᱦᱟᱸᱜ ᱵᱟᱝ ᱥᱚᱢᱵᱷᱚᱵᱚᱜ ᱠᱟᱱᱟ ᱟᱥᱟ ᱠᱚᱨᱤ ᱦᱟᱸᱜ᱾ ᱚᱱᱛᱮ ᱨᱮ ᱪᱮᱫ ᱞᱮᱠᱟ ᱠᱚᱨᱟᱣ ᱜᱮᱭᱟ ᱟᱯᱮ ᱥᱮᱱ ᱨᱮ
ᱟᱪᱪᱷᱟ ᱞᱟᱹᱭ ᱮᱫᱟᱹᱧ ᱱᱚᱜᱼᱚᱭ ᱛᱤᱨᱤᱥᱮ ᱡᱩᱱ ᱦᱩᱞ ᱢᱟᱦᱟᱨᱮ, ᱮᱸ
ᱦᱩᱸ
ᱢᱟᱱᱮ ᱧᱮᱞᱚᱜ ᱠᱟᱱᱟ ᱟᱹᱰᱤ ᱡᱟᱭᱜᱟ ᱠᱚᱨᱮ ᱥᱴᱮᱮᱡ ᱯᱨᱳᱜᱨᱟᱢ ᱠᱚ ᱦᱩᱭᱩᱜ ᱠᱟᱱᱟ, ᱦᱮᱸ᱾ ᱱᱚᱣᱟ ᱵᱟᱠᱷᱨᱟ ᱛᱮ ᱪᱮᱫ ᱮᱢ ᱢᱟᱱᱮ, ᱴᱷᱤᱠ ᱟᱪᱮ ᱵᱟᱝ ᱞᱟᱹᱭ ᱢᱮ ᱥᱮ ᱾
ᱦᱮᱸ ᱥᱴᱮᱡᱽ ᱯᱨᱳᱜᱽᱨᱟᱢ, ᱱᱚᱝᱠᱟ ᱫᱚ ᱢᱟᱱᱮ ᱛᱤᱨᱤᱥᱮ ᱡᱩᱱ ᱫᱚ ᱤᱧᱟᱹᱜ ᱟᱥᱟ ᱛᱮ ᱱᱚᱝᱠᱟ ᱦᱩᱭ ᱩᱪᱤᱛ ᱠᱟᱱᱟ ᱡᱮ, ᱢᱤᱫᱴᱟᱝ ᱰᱮᱹ ᱯᱨᱳᱜᱨᱟᱢ ᱦᱩᱭᱩᱜ ᱢᱟ ᱧᱤᱫᱟᱹ ᱯᱨᱳᱜᱨᱟᱢ ᱫᱚ ᱵᱟᱝ᱾ ᱡᱟᱦᱟᱸ ᱩᱱ ᱥᱚᱢᱚᱭ ᱫᱚ ᱢᱟᱱᱮ ᱟᱵᱚ ᱯᱮ ᱜᱮᱞ ᱡᱩᱱ ᱫᱚ ᱱᱚᱝᱠᱟ ᱢᱤᱫᱴᱟᱝ ᱫᱤᱱ ᱠᱟᱱ ᱛᱟᱵᱚᱱᱟ ᱟᱵᱚ ᱨᱮᱱ ᱥᱤᱫᱩ ᱠᱟᱱᱩ ᱯᱷᱩᱞᱳ ᱡᱷᱟᱱᱚ ᱚᱱᱠᱟᱱ ᱦᱩᱞᱜᱟᱹᱨᱤᱭᱟᱹ ᱠᱚ ᱟᱵᱚ ᱢᱟᱱᱮ ᱤᱝᱨᱮᱡᱽ ᱵᱤᱨᱩᱫᱽ ᱨᱮᱠᱚ ᱞᱟᱹᱲᱦᱟᱹᱭ ᱞᱮᱫᱟ ᱱᱚᱣᱟ ᱫᱤᱱ ᱨᱮᱠᱚ ᱥᱚᱦᱤᱫ ᱟᱠᱟᱱᱟ ᱠᱚ᱾ ᱟᱠᱚᱣᱟᱜ ᱱᱚᱣᱟ ᱩᱱᱠᱤᱱ ᱩᱭᱦᱟᱹᱨ ᱛᱮᱫᱚ ᱱᱚᱝᱠᱟ ᱥᱴᱮᱡ ᱯᱨᱳᱜᱨᱟᱢ ᱠᱚᱫᱚ ᱵᱟᱝ ᱠᱚᱨᱟᱣ ᱜᱮ ᱩᱪᱤᱛᱟ ᱡᱟᱭᱦᱳᱠ᱾ ᱦᱮᱸ ᱡᱮᱞᱮᱠᱟ ᱩᱱᱠᱤᱱ ᱫᱤᱥᱟᱹ ᱛᱮ ᱨᱚᱲ ᱵᱟᱲᱟ ᱥᱮ ᱚᱱᱚᱲᱦᱮ ᱥᱮᱨᱮᱧ, ᱩᱱᱠᱤᱱ ᱧᱩᱛᱩᱢ ᱛᱮ ᱩᱱᱠᱤᱱ ᱫᱤᱥᱟᱹ ᱠᱟᱛᱮ ᱡᱟᱦᱟ ᱠᱚ ᱟᱵᱚ ᱠᱚᱨᱟᱣ ᱫᱟᱲᱮᱭᱟᱜᱼᱟ ᱵᱚᱱ᱾ ᱚᱱᱟ ᱠᱚᱜᱮ ᱠᱚᱨᱟᱣ ᱥᱟᱯᱲᱟᱣ ᱞᱮᱱᱠᱷᱟᱱ ᱜᱮ ᱱᱟᱯᱟᱭᱚᱜᱼᱟ ᱱᱚᱜᱼᱚᱭ ᱱᱚᱝᱠᱟ ᱢᱤᱫᱴᱟᱝ, ᱠᱷᱟᱴᱚ ᱢᱟᱪᱷᱟ ᱯᱨᱳᱜᱨᱟᱢ ᱥᱮ ᱜᱟᱭᱟᱱ ᱠᱚ ᱠᱚᱨᱟᱣ ᱞᱮᱠᱷᱟᱱ ᱵᱷᱟᱜᱤᱜᱼᱟ᱾
ᱦᱳᱭ ᱦᱳᱭ᱾
ᱚᱱᱟᱜᱮ᱾
ᱟᱯᱮ ᱚᱱᱛᱮ ᱪᱮᱫ ᱞᱮᱠᱟ ᱠᱚ ᱢᱟᱱᱟᱣ ᱜᱮᱭᱟ?
ᱦᱮᱸ ᱦᱩᱞ ᱢᱟᱦᱟ ᱫᱚ ᱢᱟᱱᱟᱣ ᱜᱮᱭᱟ ᱠᱚ ᱢᱚᱴᱟᱢᱩᱴᱤ, ᱯᱨᱳᱜᱽ ᱨᱟᱢ ᱠᱚᱫᱚ ᱵᱟᱝ ᱦᱩᱭᱩᱜᱼᱟ ᱦᱩᱞ ᱢᱟᱦᱟ ᱫᱚ ᱚᱸᱰᱮ ᱥᱤᱧ ᱵᱮᱲᱟ ᱜᱮ ᱡᱟ ᱦᱳᱭ ᱛᱮᱱᱟᱜ ᱦᱩᱭᱩᱜᱼᱟ ᱱᱟᱴᱚᱠ ᱠᱚ ᱦᱩᱭᱩᱜᱼᱟ ᱦᱮᱸ ᱵᱤᱵᱷᱤᱱᱚ ᱢᱟᱱᱮ ᱚᱱᱟ ᱠᱚ ᱦᱩᱭ ᱞᱮᱠᱷᱟᱱ ᱪᱮᱫ ᱢᱟᱱᱮ ᱟᱛᱳ ᱠᱚᱨᱮ ᱡᱟᱦᱟᱸᱭ ᱟᱹᱰᱤ ᱢᱟᱱᱮ ᱥᱤᱠᱷᱱᱟᱹ ᱢᱮᱴᱟᱱ ᱥᱮᱬᱟᱭᱟᱚ ᱡᱟᱦᱟᱱᱟᱜ ᱧᱮᱞ ᱵᱟᱲᱟ ᱠᱟᱛᱮᱜ ᱡᱮ ᱵᱟᱝ ᱱᱤᱝᱠᱟᱹ ᱦᱩᱭ ᱞᱮᱱᱟ ᱱᱤᱝᱠᱟᱹ ᱞᱟᱦᱟᱛᱮ ᱜᱷᱚᱴᱚᱱᱟ ᱦᱩᱭ ᱞᱮᱱᱟ ᱥᱮ ᱪᱮᱫ ᱦᱮᱸ ᱚᱱᱟ ᱠᱚ ᱚᱱᱟ ᱠᱚ ᱦᱩᱭᱩᱜ ᱜᱮᱭᱟ ᱟᱨᱠᱤ ᱯᱨᱳᱜᱽ ᱨᱟᱢ ᱧᱤᱫᱟᱹ ᱫᱚ ᱵᱟᱝ ᱦᱩᱭᱩᱜ ᱜᱮᱭᱟ ᱾
ᱦᱮᱸ ᱚᱝᱠᱟ ᱜᱮ ᱵᱮᱥᱟ ᱵᱚᱭᱦᱟ᱾
ᱦᱳᱭ ᱟᱫᱚ ᱧᱮᱞᱚᱜ ᱠᱟᱱᱟ ᱛᱚ ᱟᱹᱰᱤ ᱟᱹᱰᱤ ᱡᱟᱭᱜᱟ ᱠᱚᱨᱮᱜᱮ ᱱᱚᱝᱠᱟ ᱛᱤᱨᱤᱥᱮ ᱡᱩᱱ ᱚᱱᱟ ᱢᱟ ᱤᱭᱟᱹᱛᱮ ᱦᱮᱸ ᱥᱳᱥᱟᱞ ᱢᱤᱰᱤᱭᱟ ᱠᱚᱨᱮ ᱠᱚ ᱟᱲᱟᱜ ᱵᱟᱲᱟ ᱟᱠᱟᱫ ᱡᱮ ᱦᱩᱭᱩᱜ ᱠᱟᱱᱟ ᱱᱚᱝᱠᱟ᱾ ᱯᱨᱳᱜᱨᱟᱢ ᱚᱱᱟ ᱠᱷᱟᱛᱤᱨ ᱤᱧ ᱞᱟᱹᱭ ᱠᱮᱫᱼᱟ
ᱦᱩᱸ ᱚᱝᱠᱟ ᱢᱟ ᱢᱟᱱᱮ ᱯᱨᱟᱭ ᱡᱟᱭᱜᱟ ᱨᱮᱜᱮ ᱦᱩᱭᱩᱜ ᱠᱟᱱᱟ ᱟᱫᱚ ᱡᱟᱦᱳᱠ ᱠᱤᱪᱷᱩ ᱠᱤᱪᱷᱩ ᱡᱟᱭᱜᱟ ᱠᱚᱨᱮ ᱫᱚ ᱚᱱᱟ ᱨᱮᱱᱟᱜ ᱢᱟᱱᱮ ᱵᱤᱨᱩᱫᱽ ᱦᱚᱸ ᱥᱮ ᱵᱟᱝ ᱜᱟᱱᱚᱜᱼᱟ ᱠᱚᱨᱟᱣ ᱦᱚᱸᱠᱚ ᱠᱚᱨᱟᱣ ᱮᱫᱟ ᱠᱚ ᱧᱮᱞ ᱵᱟᱲᱟ ᱦᱩᱭ ᱟᱠᱟᱱᱟ᱾
ᱟ ᱡᱟᱦᱳᱠ ᱢᱟᱱᱮ ᱢᱟᱺᱡᱷᱤ ᱟᱹᱨᱤ ᱞᱮᱠᱟ ᱛᱮᱦᱚᱸ ᱱᱚᱣᱟ ᱠᱟᱹᱢᱤ ᱦᱚᱨᱟ ᱫᱚᱠᱚ ᱥᱟᱵ ᱟᱠᱟᱫ ᱜᱮᱭᱟ ᱡᱮ ᱵᱟᱝ ᱛᱤᱨᱤᱥᱮ ᱡᱩᱱ ᱫᱚ ᱱᱚᱝᱠᱟ ᱢᱤᱫᱴᱟᱝ ᱯᱨᱳᱜᱨᱟᱢ ᱵᱚᱱ ᱥᱟᱯᱲᱟᱣ ᱵᱚᱱ ᱱᱚᱣᱟ ᱠᱚᱛᱚ ᱵᱟᱝ ᱜᱟᱱᱚᱜᱼᱟ ᱱᱚᱝᱠᱟ ᱢᱤᱫᱴᱟᱝ ᱠᱟᱹᱢᱤᱦᱚᱨᱟ ᱦᱚᱸ ᱪᱟᱞᱟᱜ ᱠᱟᱱ ᱜᱮᱭᱟ ᱚᱵᱚᱥᱥᱳᱭ
ᱦᱳᱭ ᱦᱳᱭ
ᱦᱩᱸ
ᱴᱷᱤᱠ ᱜᱮᱭᱟ ᱵᱚᱭᱮᱟ ᱱᱤᱛᱚᱜ ᱫᱚ ᱱᱚᱝᱠᱟ ᱜᱮ ᱟᱨᱦᱚᱸ ᱯᱚᱨᱮᱞᱟᱝ ᱨᱚᱯᱚᱲᱟ
ᱦᱮᱸ ᱦᱮᱸ ᱵᱚᱭᱦᱟ ᱴᱷᱤ ᱠᱟᱱ ᱜᱮᱭᱟ
ᱴᱷᱤᱠ ᱴᱷᱤᱠ ᱜᱮᱭᱟ
ᱦᱮᱸ ᱴᱷᱤᱠ